ᱡᱚᱦᱟᱨ ᱜᱮ
ᱦᱳᱭ ᱜᱚᱢᱠᱮ ᱡᱚᱦᱟᱨ ᱜᱮ
ᱟᱫᱚ ᱜᱚᱢᱠᱮ ᱪᱮᱫ ᱞᱮᱠᱟ ᱢᱮᱱᱟᱜ ᱵᱤᱱᱟ
ᱦᱳᱭ ᱜᱚᱢᱠᱮ ᱱᱤᱛᱚᱜ ᱞᱮᱠᱟ ᱫᱚ ᱱᱟᱦᱟᱜ ᱱᱟᱯᱟᱭ ᱵᱟᱲᱟ ᱜᱮ ᱢᱮᱱᱟᱜ ᱞᱤᱧᱟᱹ ᱥᱟᱶᱛᱮ ᱥᱟᱱᱟᱢ ᱚᱲᱟᱜ ᱦᱚᱲ ᱦᱚᱸ ᱱᱟᱭᱜᱮ ᱱᱟᱯᱟᱭ ᱜᱮ ᱢᱮᱱᱟᱜ ᱟᱠᱟᱫ ᱞᱮᱭᱟ
ᱟᱨ ᱟᱯᱮᱜᱮ ᱚᱠᱟ ᱞᱮᱠᱟ ᱢᱮᱱᱟᱜ ᱯᱮᱭᱟ
ᱟᱞᱮ ᱦᱚᱸ ᱜᱚᱝᱠᱮ ᱱᱟᱯᱟᱭ ᱜᱮᱭᱟᱞᱮ ᱱᱤᱭᱟᱹ ᱜᱷᱟᱹᱲᱤ ᱫᱚ ᱦᱟᱸᱜ ᱪᱟᱸᱫᱚ ᱵᱚᱸᱜᱟᱜ ᱫᱟᱭᱟ ᱛᱮᱫᱚ
ᱟᱪᱪᱷᱟ ᱦᱳᱭ ᱜᱚᱢᱠᱮ ᱟᱹᱞᱤᱧ ᱦᱚᱸ ᱱᱤᱭᱟᱹ ᱜᱮᱞᱤᱧ ᱟᱥᱚᱜᱣᱟ ᱵᱟᱝᱢᱟ ᱟᱵᱚ ᱥᱟᱱᱟᱢ ᱢᱟᱹᱱᱢᱤ ᱥᱮ ᱥᱟᱱᱟᱢ ᱵᱚᱭᱦᱟ ᱢᱤᱥᱤ ᱱᱟᱹᱭ ᱜᱮ ᱱᱟᱯᱟᱭ ᱜᱮᱵᱚᱱ ᱛᱟᱦᱮᱱ ᱢᱟ
ᱦᱳᱭ
ᱟᱨ ᱜᱚᱢᱠᱮ ᱢᱮᱱᱫᱚ ᱱᱚᱜᱼᱚᱭ ᱡᱟᱦᱟᱸ ᱟᱥᱟᱲ ᱵᱚᱸᱜᱟ ᱨᱮᱱᱟᱜ ᱠᱟᱹᱢᱤ ᱠᱟᱹᱥᱱᱤ ᱢᱮᱱᱫᱚ ᱱᱚᱣᱟ ᱦᱩᱲᱩ ᱨᱚᱦᱚᱭ ᱠᱚᱫᱚ ᱱᱟᱦᱟᱜ ᱯᱮ ᱛᱚᱦᱚᱵ ᱜᱚᱫ ᱠᱟᱜᱼᱟ ᱪᱮ ᱵᱟᱝᱜᱮ
ᱦᱮᱸ ᱟᱥᱟᱲ ᱵᱚᱸᱜᱟ ᱨᱮᱱᱟᱜ ᱡᱟᱦᱟᱸ ᱨᱚᱦᱚᱭ ᱠᱚᱫᱚ ᱟᱨᱟᱢᱵᱚ ᱠᱚᱰ ᱠᱟᱱᱟ ᱦᱟᱸᱜ ᱱᱤᱛᱚᱜ ᱫᱚ ᱱᱚᱣᱟ ᱠᱚᱨᱮ ᱦᱚᱸ ᱟᱫᱚ ᱟᱯᱮ ᱥᱮᱫ ᱜᱮ ᱦᱟᱸᱜ ᱛᱤᱧ ᱥᱟᱺᱜᱤᱧ ᱯᱮ ᱨᱚᱦᱚᱭ ᱜᱚᱫ ᱠᱮᱫᱟ
ᱦᱳᱭ ᱜᱚᱢᱠᱮ ᱢᱮᱱᱫᱚ ᱜᱚᱢᱠᱮ ᱱᱟᱦᱟᱜ ᱚᱱᱠᱟ ᱥᱮᱨᱢᱟ ᱡᱟᱹᱲᱤ ᱵᱟᱝᱛᱮ ᱱᱟᱦᱟᱜ ᱪᱟᱥᱼᱵᱟᱥ ᱥᱮ ᱟᱥᱟᱲ ᱵᱚᱸᱜᱟ ᱨᱮᱱᱟᱜ ᱠᱟᱹᱢᱤ ᱠᱟᱹᱥᱱᱤ ᱫᱚ ᱱᱟᱦᱟᱜ ᱩᱱᱟᱹᱜ ᱮᱠᱴᱟ ᱟᱹᱣᱨᱤᱞ ᱞᱮ ᱞᱟᱦᱟ ᱫᱟᱲᱮᱭᱟᱜᱼᱟ ᱦᱮᱸ ᱛᱚᱵᱮ ᱢᱚᱴᱟᱢᱩᱴᱤ ᱯᱮ ᱯᱩᱱ ᱫᱤᱱ ᱱᱟᱦᱟᱜ ᱦᱩᱭᱱᱟ ᱢᱮᱱᱫᱚ ᱩᱱ ᱫᱤᱱ ᱠᱷᱚᱱᱟᱜ ᱜᱮ ᱱᱟᱦᱟᱜ ᱠᱷᱚᱱᱟᱜ ᱥᱮᱨᱢᱟ ᱨᱮᱫᱚ ᱱᱟᱦᱟᱜ ᱦᱮᱸᱫᱮ ᱨᱤᱢᱤᱞ ᱫᱚ ᱫᱤᱱᱟ. ᱢ ᱜᱮ ᱱᱟᱜ ᱜᱩᱨᱞᱟᱹᱣ ᱵᱟᱲᱟᱭ ᱠᱟᱱᱟ᱾ ᱢᱮᱱᱫᱚ ᱱᱟᱦᱟᱜ ᱡᱟᱹᱲᱤ ᱫᱚ ᱱᱟᱦᱟᱜ ᱮᱠᱟᱞᱜᱮ ᱮ ᱵᱟᱭ ᱡᱟᱹᱲᱤᱭᱮᱫᱼᱟ ᱡᱟᱹᱲᱤ ᱭᱮᱫ ᱨᱮᱦᱚᱭ ᱱᱟᱦᱟᱜ ᱦᱟᱞᱠᱟ ᱢᱟᱪᱷᱟ ᱢᱮᱱᱫᱚ ᱳᱭ ᱟᱨᱠᱤ ᱠᱩᱞᱦᱤ ᱞᱚᱦᱚᱫᱚᱜ ᱵᱟᱝ ᱞᱚᱦᱚᱫᱚᱜ ᱚᱱᱮ ᱚᱱᱠᱟ ᱱᱟᱸᱜ ᱡᱟᱹᱲᱤᱭᱮᱜᱼᱟ
ᱦᱳᱭ
ᱜᱚᱢᱠᱮ ᱟᱵᱚ ᱦᱚᱭᱛᱳ ᱟᱞᱮ ᱟᱞᱮ ᱱᱚᱣᱟ ᱱᱚᱣᱟ ᱯᱟᱦᱴᱟ ᱨᱮᱱ ᱥᱟᱱᱛᱟᱲ ᱠᱚᱫᱚ ᱱᱟᱜ ᱢᱤᱫ ᱩᱫᱟᱹᱝ ᱜᱮᱞᱮ ᱪᱟᱥᱚᱜᱼᱟ ᱛᱚ ᱟᱫᱚ ᱚᱱᱟ ᱢᱤᱫ ᱩᱫᱟᱹᱝ ᱜᱮ ᱱᱟᱦᱟᱜ ᱚᱱᱟ ᱥᱮᱨᱢᱟ ᱡᱟᱹᱲᱤ ᱛᱮᱜᱮ ᱱᱟᱦᱟᱜ ᱞᱮ ᱪᱟᱥᱚᱜᱼᱟ
ᱟᱪᱪᱷᱟ ᱟᱪᱪᱷᱟ ᱦᱳᱭ ᱟᱞᱮ ᱱᱚᱛᱮ ᱦᱚᱸ ᱱᱚᱝᱠᱟ ᱫᱚ ᱵᱟᱝ ᱟᱞᱮ ᱥᱮᱫ ᱫᱚ ᱵᱟᱨ ᱫᱷᱟᱣ ᱜᱮᱞᱮ ᱪᱟᱥᱟ ᱟᱨᱠᱤ ᱦᱮᱸ ᱦᱮᱸ ᱱᱤᱛᱚᱜ ᱢᱤᱫ ᱫᱷᱟᱣᱞ ᱞᱮ ᱪᱟᱥᱟ ᱟᱨ ᱥᱤᱛᱩᱝ ᱫᱤᱱ ᱢᱤᱫ ᱫᱷᱟᱣ ᱞᱮ ᱪᱟᱥᱟ
ᱦᱮᱸ
ᱟᱫᱚ ᱚᱱᱠᱟᱜᱮ ᱟᱨᱚ ᱪᱟᱥ ᱦᱩᱭᱩᱜ ᱠᱟᱱᱟ ᱢᱚᱴᱚᱨ ᱢᱤᱱᱤ ᱠᱚᱛᱮ ᱟᱨᱠᱤ ᱠᱟᱨᱮᱱᱴ ᱛᱮ ᱪᱟᱥ ᱦᱩᱭᱩᱜ ᱠᱟᱱᱟ ᱟᱨᱠᱤ
ᱟᱪᱪᱷᱟ ᱟᱪᱪᱷᱟ ᱦᱳᱭ ᱜᱚᱢᱠᱮ ᱟᱹᱰᱤ ᱱᱟᱯᱟᱭ ᱜᱮ ᱪᱟᱥᱚᱜ ᱠᱟᱱ ᱛᱟᱵᱚᱱᱟᱯᱮ ᱥᱮ ᱵᱚᱪᱷᱚᱨ ᱨᱮ ᱵᱟᱨᱫᱷᱟᱣ ᱯᱮ ᱪᱟᱥᱮᱫ ᱟ ᱟᱹᱰᱤ ᱵᱷᱟᱹᱜᱤ ᱦᱮᱸ ᱟᱞᱮ ᱫᱚ ᱱᱚᱰᱮ ᱡᱟᱭ ᱦᱳᱠ ᱚᱱᱠᱟᱱᱟᱜ ᱢᱤᱫᱴᱤᱡ ᱥᱩ ᱥᱩᱵᱤᱫᱷᱟ ᱵᱟᱹᱱᱩᱜ ᱛᱮ ᱢᱮᱱᱫᱚ ᱱᱚᱣᱟ ᱥᱮᱨᱢᱟ ᱡᱟᱹᱲᱤ ᱛᱮᱜᱮ ᱱᱟᱦᱟᱜ ᱞᱮ ᱪᱟᱥᱚᱜ ᱟ ᱟᱨ ᱱᱤᱦᱟᱹᱛ ᱡᱩᱫᱤ ᱟᱯᱮ ᱞᱮᱠᱟ ᱥᱩ ᱥᱩᱵᱤᱫᱷᱟ ᱛᱟᱦᱮᱸ ᱠᱚᱜᱼᱟ ᱚᱱᱠᱟᱱᱟᱜ ᱢᱤᱫᱴᱤᱡ ᱟᱞᱮ ᱢᱮᱱᱫᱚ ᱚᱱᱠᱟᱱᱟᱜ ᱢᱤᱫᱴᱤᱡ ᱟᱞᱮ ᱡᱩᱫᱤ ᱢᱚᱱᱮ ᱠᱟᱜ ᱢᱮ ᱜᱚᱲᱦᱟᱣ ᱠᱮᱭᱟᱞᱮ ᱤᱱᱟᱹᱠᱷᱟᱱ ᱫᱚ ᱟᱞᱮ ᱦᱚᱸ ᱦᱩᱱᱟᱹᱝ ᱵᱟᱨ ᱯᱮ ᱫᱷᱟᱣ ᱦᱩᱱᱟᱹᱜ ᱞᱮ ᱪᱟᱥᱚᱜ ᱠᱮ ᱜᱮᱭᱟ
ᱦᱳᱭ ᱦᱳᱭ ᱟᱫᱚ ᱱᱚᱛᱮ ᱫᱚ ᱦᱟᱸᱜ ᱮᱸ ᱱᱚᱝᱠᱟ ᱜᱮ ᱫᱟᱜ ᱠᱚᱫᱚ ᱦᱟᱸᱜ ᱞᱟᱜᱟᱣ ᱜᱚᱫ ᱟᱠᱟᱱᱟ ᱟᱨ ᱪᱟᱥ ᱠᱚᱦᱚᱸ ᱟᱨᱚᱢᱵᱚ ᱜᱚᱫ ᱠᱟᱱᱟ ᱦᱟᱸᱜ ᱱᱚᱛᱮ ᱫᱚ ᱟᱹᱰᱤ ᱜᱮᱠᱚ ᱨᱚᱦᱚᱭ ᱜᱚᱫ ᱠᱟᱫᱟ ᱢᱟᱱᱮ ᱢᱚᱱᱮ ᱞᱮᱱᱠᱷᱟᱱ ᱦᱟᱯ ᱦᱟᱯ ᱫᱚᱠᱚ ᱨᱚᱦᱚ ᱜᱚᱫ ᱠᱟᱫᱟ᱾
ᱟ ᱜᱚᱝᱠᱮ ᱢᱮᱱᱫᱚ ᱯᱚᱲᱱᱟ ᱢᱮᱱᱫᱚ ᱢᱤᱫᱴᱤᱡ ᱥᱟᱠᱟᱢ ᱵᱟᱨᱮᱛᱮ ᱱᱤᱦᱟᱹᱛᱤ ᱞᱟᱝ ᱨᱚᱯᱚᱲ ᱞᱮᱱᱠᱷᱟᱡ ᱟᱹᱰᱤᱜᱮ ᱯᱟᱞᱮᱱᱚᱜ ᱱᱟᱯᱟᱭ ᱠᱚᱜᱼᱟ
ᱟᱪᱪᱷᱟ ᱢᱟ ᱞᱟᱹᱭᱵᱤᱱ
ᱟᱫᱚ ᱜᱚᱝᱠᱮ ᱟᱹᱞᱤᱧ ᱞᱤᱧ ᱢᱮᱱᱮᱫ ᱛᱟᱦᱮᱱᱟ ᱡᱩᱫᱤ ᱟᱵᱤᱱ ᱴᱷᱮᱱ ᱚᱱᱠᱟᱱᱟᱜ ᱥᱟᱠᱟᱢ ᱵᱟᱨᱮᱛᱮ ᱨᱮᱫ ᱟᱠᱟᱫ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ
ᱟᱪᱪᱷᱟ ᱟᱪᱪᱷᱟ ᱟᱪᱪᱷᱟ ᱦᱳᱭ ᱜᱚᱝᱠᱮ ᱟᱫᱚ ᱟᱹᱞᱤᱧᱟᱜ ᱢᱮᱱ ᱫᱚ ᱦᱩᱭᱩᱜ ᱠᱟᱱᱟ ᱡᱮ ᱟᱵᱚ ᱥᱟᱱᱛᱟᱲ ᱥᱚᱢᱟᱡᱽ ᱨᱮ ᱡᱟᱦᱟᱸ ᱧᱮᱞᱚᱜ ᱠᱟᱱᱟ ᱱᱤᱛᱚᱜ ᱢᱟᱱᱮ ᱮ ᱧᱮᱞ ᱵᱤᱱ ᱡᱟᱦᱟᱸ ᱟᱵᱚᱣᱟᱜ ᱮ ᱯᱟᱲᱦᱟᱣ ᱠᱚ ᱥᱮᱫ ᱠᱷᱚᱱ ᱞᱤᱧ ᱥᱟᱵ ᱞᱮᱠᱷᱟᱱ ᱟᱨ ᱡᱟᱦᱟᱸ ᱮᱫ ᱟᱵᱚᱣᱟᱜ ᱠᱟᱞᱪᱟᱨ ᱠᱚ
ᱦᱳᱭ
ᱟᱫᱚ ᱧᱮᱞᱫᱟᱞᱤᱧ ᱡᱮ ᱟᱵᱚᱣᱟᱜ ᱠᱟᱞᱪᱟᱨ ᱠᱚ ᱡᱷᱚᱛᱚ ᱟᱫᱚᱜ ᱠᱟᱱᱟ ᱾ ᱱᱚᱝᱠᱟᱞᱤᱧ ᱵᱩᱡᱷᱟᱹᱣ ᱮᱫᱟ ᱟᱨᱠᱤ, ᱧᱮᱞ ᱵᱤᱱ ᱥᱮ ᱦᱮᱸ ᱧᱮᱞ ᱵᱤᱱ ᱵᱟᱯᱞᱟ ᱚᱲᱟᱜ ᱠᱚᱨᱮ ᱦᱚᱸ, ᱧᱮᱞ ᱫᱟᱵᱤᱱ ᱡᱮ ᱦᱮᱸ, ᱢᱟᱱᱮ ᱢᱟᱭᱤᱠ ᱴᱟᱭᱤᱠ ᱠᱚ ᱪᱟᱹᱞᱩ ᱠᱟᱛᱮ ᱠᱚ ᱵᱟᱯᱞᱟᱜ ᱠᱟᱱᱟ ᱟᱨ ᱟᱨ ᱱᱚᱝᱠᱟ ᱡᱮ ᱡᱟᱦᱟᱸ ᱟᱵᱚᱣᱟᱜ ᱥᱟᱯᱟᱵ ᱠᱚ ᱢᱮᱱᱟᱜ ᱛᱟᱵᱚᱱᱟ ᱚᱱᱟ ᱠᱚᱫᱚ ᱦᱟᱸᱜ ᱵᱟᱠᱚ ᱥᱟᱵ ᱵᱟᱲᱟᱭᱫᱟ ᱾
ᱦᱳᱭ ᱾
ᱟᱨ ᱱᱚᱝᱠᱟ ᱜᱮ ᱥᱮᱨᱮᱧ ᱢᱮᱨᱮᱧ ᱡᱟ ᱢᱮᱱᱟᱜ ᱛᱟᱵᱚᱱᱟ ᱚᱱᱟ ᱠᱚᱦᱟᱸᱜ ᱵᱟᱠᱚ ᱥᱟᱵ ᱫᱚᱦᱚ ᱠᱟᱜ ᱠᱟᱱᱟ, ᱱᱚᱝᱠᱟ ᱜᱮ ᱟᱫᱚ ᱪᱤᱠᱟᱹᱛᱮ ᱟᱵᱚᱣᱟᱜ ᱥᱟᱱᱛᱟᱲ ᱥᱚᱢᱟᱡᱽ ᱫᱚ ᱟᱜᱟᱢ ᱫᱤᱱ ᱱᱚᱝᱠᱟ ᱡᱮ ᱡᱩᱫᱤ ᱵᱚᱱ ᱟᱫ ᱤᱫᱤᱭᱟᱵᱚᱱ ᱛᱟᱦᱚᱞᱮ ᱟᱜᱟᱢ ᱫᱤᱱ ᱫᱚ ᱪᱮᱫ ᱚᱵᱚᱥᱛᱟ ᱦᱩᱭ ᱫᱟᱲᱮᱭᱟᱜ ᱛᱟᱵᱚᱱᱟ?
ᱦᱳᱭ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱾ᱢᱮᱱᱠᱷᱟᱱ ᱜᱚᱢᱠᱮ ᱟᱹᱰᱤᱱ ᱱᱤᱭᱟᱹᱤᱧ ᱞᱟᱹᱭᱟ ᱦᱳᱭᱛᱚ ᱟᱵᱚ ᱢᱮᱱ ᱫᱚ ᱥᱮᱫᱟᱭ ᱦᱟᱯᱲᱟᱢ ᱠᱚ ᱡᱟᱦᱟᱸ ᱥᱮ ᱨᱟᱹᱭ ᱥᱮ ᱱᱤᱛᱤ ᱞᱮᱠᱟᱛᱮ ᱢᱮᱱ ᱫᱚᱠᱚ ᱫᱚᱦᱚ ᱟᱹᱜᱩ ᱞᱮᱜ ᱫᱚ ᱚᱱᱟ ᱠᱚ, ᱨᱟᱹᱭ ᱱᱤᱛᱤ ᱡᱩᱫᱤ ᱟᱵᱚ ᱚᱱᱠᱟᱜᱮ ᱵᱚᱱ ᱫᱚᱦᱚᱭᱟ ᱥᱮ ᱚᱱᱠᱟᱜᱮ ᱢᱮᱱᱫᱚ ᱡᱟᱦᱟᱸ ᱵᱟᱦᱟ ᱵᱟᱹᱭᱥᱟᱹᱣ ᱠᱟᱛᱮᱫ ᱢᱮᱱᱟᱜᱼᱟ ᱚᱱᱠᱟ ᱜᱮ ᱡᱩᱫᱤ ᱚᱱᱟ ᱵᱟᱦᱟ ᱵᱚᱱ ᱫᱚᱦᱚ ᱫᱟᱲᱮᱭᱟᱜᱼᱟ ᱾ ᱟᱹᱰᱤᱜᱮ ᱱᱟᱯᱟᱭ ᱦᱩᱭᱩᱜᱼᱟ, ᱥᱮ ᱟᱹᱰᱤᱜᱮ ᱱᱤᱨᱟᱹᱭ ᱦᱩᱭᱩᱜᱼᱟ᱾ ᱦᱮᱸ ᱟᱫᱚ ᱚᱱᱟ ᱟᱫᱚ ᱞᱤᱧ ᱢᱮᱱᱟ, ᱜᱚᱢᱠᱮ ᱦᱳᱭᱛᱳ ᱥᱮᱫᱟᱭ ᱡᱩᱜᱽ ᱫᱚ ᱱᱟᱦᱟᱜ
ᱢᱮᱱᱫᱚ ᱡᱟᱦᱟᱸ ᱥᱮᱫᱟᱭ ᱡᱩᱜᱽ ᱨᱮᱱᱟᱜ ᱠᱟᱛᱷᱟ ᱢᱮᱱ ᱞᱮᱠᱷᱟᱱ ᱫᱚ ᱩᱱᱠᱩ ᱫᱚ ᱟᱹᱰᱤ ᱢᱮᱱᱫᱚ ᱟᱵᱚᱣᱟᱜ ᱥᱟᱱᱛᱟᱲ ᱡᱟᱦᱟᱸ ᱟᱥᱚᱞ ᱩᱯᱨᱩᱢ ᱠᱟᱱ ᱛᱟᱵᱚᱱᱟ, ᱢᱮᱱᱫᱚ ᱚᱱᱟ ᱫᱤᱭᱮᱛᱮ ᱱᱟᱦᱟᱜ ᱠᱚ ᱠᱟᱹᱢᱤ ᱦᱚᱨᱟ ᱠᱚ ᱯᱟᱨᱚᱢᱮᱫ ᱛᱟᱦᱮᱱᱟ ᱾ ᱦᱮᱸ ᱟᱨ ᱱᱤᱛᱚᱜ ᱧᱮᱞ ᱞᱮᱠᱷᱟᱱ ᱫᱚ ᱱᱟᱦᱟᱜ ᱟᱹᱰᱤ ᱟᱭᱢᱟ ᱟᱭᱢᱟ ᱚᱱᱠᱟᱱᱟᱜ ᱢᱤᱫᱴᱤᱡ ᱡᱩᱜᱽ ᱵᱚᱫᱚᱞ ᱟᱠᱟᱱᱟ ᱥᱮ ᱢᱤᱫᱴᱤᱡ ᱮᱴᱟᱜ ᱠᱷᱚᱱᱟᱜ ᱢᱤᱫᱴᱤᱡ ᱚᱨᱥᱚᱝ ᱟᱹᱜᱩ ᱠᱟᱛᱮᱜ, ᱠᱟᱛᱮᱫ ᱟᱵᱚ ᱚᱸᱰᱮ ᱢᱤᱫᱴᱤᱡ ᱠᱟᱹᱢᱤ ᱦᱚᱨᱟ ᱵᱚᱱ ᱯᱟᱨᱚᱢᱮᱜᱼᱟ ᱾
ᱛᱚ ᱚᱱᱟᱫᱚ ᱩᱪᱤᱛ ᱵᱟᱝ ᱠᱟᱱᱟ, ᱢᱮᱱᱫᱚ ᱱᱚᱜᱼᱚᱭ ᱡᱟᱦᱟᱸ ᱟᱵᱮᱱ ᱵᱮᱱ ᱞᱟᱹᱭ ᱠᱮᱫ ᱵᱚᱠᱥ ᱢᱟᱭᱤᱠ ᱟᱛᱮᱫ ᱦᱮᱸ ᱱᱚᱜᱼᱚᱱᱟ ᱠᱚᱫᱚ ᱮᱠᱪᱩᱭᱮᱞᱤ ᱩᱪᱤᱛ ᱫᱚ ᱵᱟᱝ ᱠᱟᱱᱟ᱾ ᱟᱵᱚᱣᱟᱜ ᱡᱟᱦᱟᱸ ᱢᱮᱱᱫᱚ ᱥᱮᱫᱟᱭ ᱦᱟᱯᱲᱟᱢ ᱠᱚ ᱦᱟᱨᱛᱟ ᱛᱮᱠᱚ ᱫᱟᱞᱚᱵ ᱟᱠᱟᱫ ᱛᱩᱢᱫᱟᱹᱜ ᱴᱟᱢᱟᱠ ᱚᱱᱟᱛᱮ ᱟᱵᱚ ᱵᱚᱱ ᱮᱱᱮᱡ ᱨᱟᱹᱥᱠᱟᱹ ᱞᱮᱠᱷᱟᱱ ᱟᱹᱰᱤᱜᱮ ᱱᱟᱯᱟᱭ ᱠᱚᱜᱼᱟ ᱾
ᱦᱳᱭ ᱚᱱᱟᱜᱮ ᱟᱫᱚ,
ᱦᱳᱭ ᱢᱮᱱᱫᱚ ᱜᱚᱢᱠᱮ ᱢᱮᱱᱫᱚ ᱱᱚᱜᱼᱚᱭ ᱡᱮᱢᱚᱱ ᱟᱵᱚ ᱠᱚᱨᱮᱱ ᱦᱚᱳᱭᱛᱳ ᱱᱤᱛᱚᱜ ᱫᱚ ᱱᱟᱦᱟᱜ ᱟᱵᱤ ᱤᱭᱚᱝ, ᱦᱳᱭᱛᱳ ᱡᱩᱜᱽ ᱵᱚᱫᱚᱞ ᱤᱫᱤᱜ ᱠᱟᱱᱟ, ᱦᱮᱸ ᱚᱱᱟᱛᱮ ᱱᱟᱦᱟᱜ ᱯᱷᱮᱥᱚᱱ ᱨᱮ ᱱᱚᱣᱟ ᱰᱤᱡᱮ ᱵᱚᱠᱥ ᱦᱮᱡ ᱟᱠᱟᱱᱟ ᱦᱳᱭ ᱾ ᱴᱷᱤᱠ ᱜᱮᱭᱟ᱾ ᱢᱮᱱᱠᱷᱟᱱ ᱜᱚᱝᱠᱮ ᱱᱚᱜᱼᱚᱭ ᱡᱮ ᱟᱵᱚ ᱱᱟᱦᱟᱜ ᱤᱭᱚᱝ, ᱠᱚᱲᱟ ᱠᱚᱫᱚ ᱱᱟᱦᱟᱜ ᱵᱚᱠᱥ ᱛᱮᱵᱚᱱ ᱮᱱᱮᱡᱟ, ᱟᱭᱢᱟ ᱨᱚᱠᱚᱢ ᱵᱚᱱ ᱮᱱᱮᱡᱟ, ᱦᱮᱸ ᱥᱮ? ᱢᱮᱱᱠᱷᱟᱱ ᱡᱟᱦᱟᱸᱭ ᱟᱵᱚᱨᱮᱱ ᱚᱲᱟᱜ ᱦᱚᱲ ᱟᱭᱳ ᱛᱟᱠᱚ, ᱥᱮ ᱵᱩᱰᱤ ᱜᱚ ᱛᱟ ᱠᱚ, ᱥᱮ ᱫᱟᱫᱩ-ᱜᱚ ᱛᱟ ᱠᱚ, ᱩᱱᱠᱩ ᱠᱚᱣᱟᱜ ᱢᱤᱫᱴᱤᱡ ᱟᱥ ᱛᱟᱦᱮᱱᱟ, ᱥᱮ ᱢᱤᱫᱴᱤᱡ ᱨᱟᱹᱥᱠᱟᱹ ᱢᱮᱱᱛᱮ ᱢᱤᱫᱴᱤᱡ ᱡᱤᱱᱤᱥ ᱛᱟᱦᱮᱱ ᱛᱟᱠᱚᱣᱟ ᱢᱟᱱᱮ ᱢᱮᱱᱫᱚ ᱜᱚᱢᱠᱮ, ᱚᱠᱚᱭ ᱫᱚ ᱱᱟᱦᱟᱜ ᱛᱩᱢᱫᱟᱹᱜ ᱴᱟᱢᱟᱠ ᱨᱩᱭ ᱢᱚᱱᱮ ᱠᱟᱜ, ᱚᱠᱚᱭ ᱫᱚ ᱨᱮᱜᱽᱲᱟ ᱨᱩᱭ ᱢᱚᱱᱮ ᱠᱟᱜ, ᱦᱮᱸ ᱟᱨ ᱚᱠᱚᱭ ᱫᱚᱭ ᱢᱮᱱᱟ ᱤᱧ ᱫᱚᱧ ᱥᱮᱨᱮᱧᱟ ᱟᱨ ᱚᱠᱚᱭ ᱫᱚᱭ ᱢᱮᱱᱟ ᱤᱧ ᱫᱚᱧ ᱮᱱᱮᱡᱟ ᱾ ᱚᱱᱮ ᱚᱱᱠᱟᱱᱟᱜ ᱢᱤᱫᱴᱤᱡ ᱨᱟᱹᱥᱠᱟᱹ ᱛᱟᱦᱮᱱ ᱛᱟᱵᱚᱱᱟ ᱥᱮ ᱾ ᱥᱟᱱᱟᱢ ᱢᱟᱹᱱᱢᱤᱭᱟᱜ ᱜᱮ ᱟᱨ ᱩᱱᱠᱩ ᱠᱚᱫᱚ ᱱᱟᱦᱟᱜ ᱡᱟᱸᱠᱜᱮ ᱟᱭᱳ ᱛᱟᱠᱚ ᱥᱮ ᱫᱟᱹᱫᱩ ᱛᱮᱠᱚ ᱱᱟᱦᱟᱜ, ᱥᱮ ᱵᱩᱰᱤᱷᱤ ᱜᱚ ᱛᱮᱠᱚ ᱩᱱᱠᱩ ᱠᱚᱫᱚ ᱦᱟᱸᱜ ᱢᱟᱱᱮ ᱵᱟᱝᱠᱚ ᱫᱟᱲᱮᱭᱟᱜᱼᱟ
ᱦᱳᱭ ᱟᱫᱚ ᱚᱱᱠᱟᱜᱮ ᱟᱫᱚ ᱚᱱᱟ ᱠᱚᱫᱚ ᱦᱟᱸᱜ ᱢᱟᱱᱮ ᱡᱷᱚᱛᱚ ᱦᱚᱲᱟᱜ ᱜᱮ ᱡᱟᱦᱟᱸᱭ ᱵᱟᱰᱟᱭᱟ ᱥᱮ ᱩᱱᱤ ᱫᱚ ᱦᱟᱸᱜ ᱟᱭᱟᱜ ᱢᱟᱱᱮ ᱢᱤᱫᱴᱟᱝ ᱨᱟᱹᱥᱠᱟᱹ ᱫᱚ ᱛᱟᱦᱮᱱ ᱜᱮᱛᱟᱭᱟ ᱥᱮ ᱡᱮ ᱵᱟᱯᱞᱟ ᱚᱲᱟᱜ ᱠᱩᱧ ᱧᱟᱢ ᱞᱮᱠᱷᱟᱱ ᱤᱧ ᱨᱮᱜᱽᱲᱟᱧ ᱨᱩᱭᱟ ᱚᱠᱚᱭ ᱞᱮᱭᱟ ᱤᱧᱤᱧ ᱥᱮᱨᱮᱧ ᱤᱧ ᱡᱟᱦᱟᱸᱭ ᱵᱟᱲᱟᱭᱟ ᱟᱨᱠᱤ
ᱦᱳᱭ ᱦᱳᱭ ᱟᱫᱚ ᱚᱱᱟ ᱚᱱᱮ ᱚᱱᱮ ᱩᱱ ᱚᱠᱛᱚ ᱜᱮ ᱱᱟᱦᱟᱜ ᱩᱱᱠᱩ ᱠᱚᱫᱚ ᱱᱟᱦᱟᱜ ᱵᱟᱝᱠᱚ ᱵᱟᱰᱟᱭ ᱛᱮ ᱩᱱᱠᱩ ᱫᱚ ᱦᱟᱸᱜ ᱢᱤᱫ ᱥᱟᱭᱤᱰ ᱨᱮ ᱫᱩᱲᱩᱵ ᱠᱟᱛᱮᱫ ᱱᱟᱦᱟᱜ ᱠᱚ ᱠᱚᱭᱚᱜ ᱠᱟᱜᱼᱟ ᱮᱱᱛᱮ ᱨᱮᱦᱚᱸ ᱩᱱᱠᱩᱣᱟᱜ ᱢᱚᱱᱮ ᱫᱚᱭ ᱞᱟᱹᱭᱟ ᱵᱟᱝᱢᱟ ᱮᱸᱷ ᱵᱟᱝ ᱫᱩᱧ ᱴᱨᱟᱭ ᱜᱮ ᱱᱚᱣᱟᱛᱮ ᱮᱱᱮᱡ ᱢᱮᱱᱫᱚ ᱚᱱᱟ ᱰᱤᱡᱮ ᱵᱚᱠᱥ ᱛᱮ ᱟᱨ ᱢᱚ ᱴᱨᱟᱭ ᱠᱟᱛᱮᱜ ᱱᱚᱱᱷᱟᱜ ᱞᱟᱡᱟᱣ ᱮ ᱟᱹᱭᱠᱟᱹᱣᱟ ᱢᱮᱱᱫᱟ ᱟᱵᱚ ᱥᱟᱶᱛᱟᱜ ᱡᱟᱦᱟᱸ ᱮᱷ ᱨᱤᱛᱤ ᱞᱮᱠᱟᱛᱮ ᱢᱮᱱᱫᱚ ᱱᱚᱣᱟ ᱦᱟᱨᱛᱟ ᱛᱮ ᱫᱟᱞᱚᱵ ᱟᱠᱟᱫ ᱛᱩᱢᱫᱟᱹᱜ ᱴᱟᱢᱟᱠ ᱛᱮ ᱮᱱᱮᱡ ᱵᱮᱜᱚᱨ ᱱᱟᱦᱟᱜ ᱚᱱᱟ ᱰᱤᱡᱮ ᱢᱟᱭᱤᱠ ᱛᱚ ᱫᱚ ᱱᱟᱜ ᱵᱟᱝ ᱮᱱᱮᱡ
ᱵᱟᱝ ᱮᱱᱮᱡ ᱥᱟᱱᱟᱭᱮ ᱠᱟᱱᱟ ᱟᱨ ᱱᱤᱡᱮᱛᱮ ᱡᱩᱫᱤ ᱟᱢ ᱚᱝᱠᱟ ᱢᱮᱴᱤᱡ ᱤᱭᱚᱝ ᱧᱚ ᱜᱤᱡ ᱟᱭᱳᱚ ᱛᱚᱠᱚ ᱥᱮ ᱚᱝᱠᱟ ᱠᱚ ᱛᱟᱦᱮᱱᱟ ᱩᱱᱠᱩ ᱠᱚᱫᱚ ᱵᱟᱭᱫᱷᱚ ᱢᱩᱞᱩᱠ ᱟᱷ ᱮᱱᱮᱡ ᱛᱮᱠᱚ ᱵᱚᱲᱦᱮ ᱭᱟ ᱟ
ᱦᱚᱸ ᱟᱫᱚᱜ ᱚᱱᱠᱟ ᱜᱮ ᱜᱚᱝᱠᱮ ᱟᱫᱚ ᱡᱤᱱᱤᱥ ᱠᱚᱫᱚ ᱱᱚᱣᱟ ᱡᱟᱦᱟᱸ ᱟᱵᱚᱣᱟᱜ ᱠᱟᱞᱪᱟᱨ ᱠᱚ ᱟᱨᱠ ᱠᱤ ᱟᱫᱚᱜ ᱠᱟᱱᱟ ᱪᱮᱫᱠᱟ ᱦᱳᱭᱛᱳ ᱱᱮᱛᱚᱜ ᱦᱟᱯᱲᱟᱢ ᱠᱚᱠᱚ ᱵᱟᱧᱪᱟᱣ ᱢᱮᱱᱟᱜ ᱠᱚᱣᱟ ᱟᱨᱠᱤ ᱥᱮ ᱪᱮᱫ
ᱦᱳᱭ ᱦᱳᱭ ᱞᱟᱹᱭᱵᱮᱱ
ᱦᱮᱸ ᱞᱟᱹᱭ ᱫᱟᱞᱤᱧ ᱡᱟᱦᱟᱸ ᱦᱟᱯᱲᱟᱢ ᱠᱚ ᱢᱮᱱᱟᱜ ᱠᱚᱣᱟ ᱱᱮᱛᱚᱜ ᱦᱚᱭᱛᱳ ᱟᱵᱚᱣᱟᱜ ᱟᱛᱳ ᱠᱚᱨᱮ ᱢᱤᱫ ᱵᱟᱨ ᱛᱚᱠ ᱠᱚ ᱜᱮᱭᱟ ᱟᱨᱠᱤ ᱚᱝᱠᱟ ᱮᱸ ᱨᱩᱥᱤᱠᱟ ᱠᱚ ᱟᱨᱠᱤ ᱾ ᱟᱫᱚ ᱦᱚᱭᱛᱚ ᱟᱵ ᱚᱻᱜ ᱦᱚᱭᱛᱳ ᱭᱚᱝ ᱜᱤᱫᱽᱨᱟᱹ ᱫᱚ ᱟᱵᱚ ᱵᱟᱵᱚᱱ ᱵᱩᱡᱷᱟᱹᱣᱫᱟ ᱡᱮ ᱟᱵᱚᱣᱟᱜ ᱯᱚᱨᱮᱛᱮ ᱪᱮᱫ ᱚᱵᱚᱥᱛᱟ ᱦᱩᱭ ᱫᱟᱲᱮᱜ ᱛᱟᱵᱚᱱᱟ ᱪᱮᱫᱟᱜ ᱥᱮ ᱱᱩᱠᱩ ᱦᱟᱲᱟᱢ ᱠᱚ ᱡᱩᱫᱤ ᱠᱚ ᱜᱚᱡ ᱵᱩᱨᱩ ᱜᱚᱫ ᱵᱟᱹᱜᱤ ᱦᱚᱴᱚᱣᱟ ᱵᱚᱱᱟ ᱠᱚ ᱟᱫᱚ ᱡᱮ ᱢᱮᱜᱴᱟᱝ ᱵᱟᱯᱞᱟ ᱚᱲᱟᱜ ᱥᱮ ᱢᱤᱫᱴᱟᱱ ᱵᱷᱟᱸᱰᱟᱱ ᱚᱲᱟᱜ ᱥᱮ ᱡᱟᱦᱟᱱᱟᱜ ᱜᱮ ᱮ ᱪᱤᱠᱟᱹ ᱛᱮᱵᱚᱱ ᱯᱟᱨᱚᱢᱟ ᱞᱟᱹᱭ ᱢᱮᱥᱮ ᱟᱫᱚ ᱚᱱᱟᱻ ᱫᱚ ᱱᱤᱡᱮ ᱴᱷᱮᱱ ᱡᱩᱫᱤ ᱟᱛᱳ ᱵᱷᱤᱛᱤᱨ ᱛᱮᱜᱮ ᱡᱩᱫᱤ ᱱᱚᱣᱟ ᱥᱤᱠ ᱫᱤᱠᱩ ᱠᱚ ᱛᱟᱦᱮᱸ ᱠᱚᱜᱼᱟ ᱟᱨᱠᱤ ᱛᱟᱦᱞᱮ ᱮᱴᱟᱜ ᱦᱚᱲ ᱫᱚ ᱟᱫᱚ ᱞᱟᱹᱭ ᱵᱟᱝ ᱦᱩᱭ ᱠᱚᱜᱼᱟ ᱡᱮ ᱯᱩᱲᱥᱤ ᱦᱚᱲ ᱦᱚᱸ ᱦᱚᱦᱚ ᱵᱟᱝ ᱦᱩᱭᱩᱜᱼᱟ ᱥᱮ ᱫᱤᱥᱚᱢ ᱮᱴᱟᱜ ᱩᱸ ᱢᱟᱱᱮᱜ ᱟᱛᱳ ᱠᱚᱱ ᱠᱳᱱᱳ ᱱᱮᱣᱛᱟ ᱠᱟᱛᱮ ᱦᱚᱸ ᱟᱜᱩ ᱵᱟᱝ ᱦᱩᱭ ᱠᱚᱜᱼᱟ ᱥᱮ ᱪᱮᱫ ᱵᱤᱱ ᱞᱟᱹᱭᱟ
ᱦᱚᱭ ᱜᱚᱝᱠᱮ ᱱᱤᱦᱟᱹᱛᱤ ᱟᱰᱤ ᱱᱟᱯᱟᱭ ᱠᱟᱛᱷᱟ ᱵᱮᱱ ᱢᱮᱱ ᱠᱮᱫᱟ ᱠᱚ ᱡᱩᱫᱤ ᱟᱵᱚ ᱥᱟᱱᱟᱢ ᱟᱛᱩ ᱯᱩᱲᱥᱤ ᱦᱚᱲ ᱢᱤᱫᱛᱮᱫ ᱡᱩᱫᱤ ᱵᱚᱱ ᱥᱟᱞᱚ ᱜᱚᱴᱟ ᱠᱟᱛᱮᱫ ᱡᱩᱫᱤ ᱡᱟᱦᱟᱱᱟᱜ ᱮᱢ ᱰᱤᱥᱤ ᱥᱮᱫᱟᱭ ᱞᱮᱠᱟ ᱡᱩᱫᱤ ᱵᱚᱱ ᱮᱷ ᱢᱮᱱᱫᱚ ᱜᱚᱞᱯᱷᱚ ᱜᱚᱴᱟ ᱠᱟᱛᱮᱫ ᱚᱱᱟ ᱞᱮᱠᱟᱛ ᱡᱩᱫᱤ ᱵᱚᱱ ᱛᱟᱲᱟᱢᱟ ᱱᱤᱦᱟᱹᱛᱤ ᱟᱹᱞᱤᱧᱟᱜ ᱵᱩᱡᱽ ᱫᱚ ᱱᱟᱯᱟᱭᱚᱜᱼᱟ ᱥᱮ ᱪᱮᱫ ᱵᱤᱱ ᱞᱟᱹᱭᱟ ᱜᱚᱝᱠᱮ
ᱦᱳᱭ ᱦᱳᱭ ᱦᱳᱭ ᱟᱫᱚ ᱚᱱᱟᱜᱮ ᱟᱨᱠᱤ ᱟᱫᱚ ᱚᱱᱟ ᱠᱚᱫᱚ ᱫᱚᱨᱠᱟᱨ ᱜᱮ ᱠᱟᱱ ᱛᱟᱵᱚᱱᱟ ᱟᱵᱚᱣᱟᱜ ᱱᱚᱣᱟ ᱫᱚ ᱡᱟᱱᱟᱢ ᱡᱮᱢᱚᱱ ᱡᱟᱱᱟᱢ ᱟᱲᱟᱝ ᱢᱮᱜᱴᱟᱝ ᱟᱲᱟᱝ ᱚᱱᱟ ᱡᱩᱫᱤ ᱵᱟᱵᱤᱱ ᱪᱮᱫ ᱫᱚᱦᱚ ᱠᱟᱜᱼᱟ ᱦᱳᱭᱛᱳ ᱟᱰᱤ ᱟᱰᱤ ᱡᱟᱭᱜᱟᱨ ᱨᱮ ᱧᱮᱞᱚᱜ ᱠᱟᱱᱟ ᱮᱸ ᱧᱮᱞ ᱫᱟᱵᱤᱱ ᱵᱟᱦᱨᱮ ᱠᱚᱨᱮ ᱡᱟᱦᱟᱸ ᱵᱟᱡᱟᱨ ᱠᱚᱨᱮ ᱦᱚᱲ ᱢᱮᱱᱟᱜ ᱠᱚᱣᱟ ᱟᱵᱚ ᱨᱮᱱ ᱜᱮ, ᱧᱮᱞ ᱢᱮ ᱩᱱᱠᱩ ᱫᱚ ᱟᱵᱚᱣᱟᱜ ᱡᱟᱱᱟᱢ ᱟᱲᱟᱝ ᱨᱚᱲ ᱫᱚ ᱵᱟᱠᱚ ᱫᱟᱲᱮᱭᱟᱜᱼᱟ᱾
ᱦᱳᱭ ᱜᱚᱝᱠᱮ ᱟᱭᱢᱟ ᱟᱭᱢᱟ ᱜᱮ ᱚᱱᱠᱟ ᱧᱮᱞ ᱦᱩᱭ ᱠᱟᱱᱟ ᱵᱟᱝ ᱢᱟ ᱦᱳᱭᱛᱳ ᱢᱤᱫᱴᱤᱡ ᱟᱵᱚ ᱥᱟᱱᱛᱟᱲ ᱦᱚᱯᱚᱱ ᱥᱮ ᱵᱟᱵᱟ ᱛᱮᱠᱚ ᱢᱟᱪᱮᱫ ᱠᱟᱛᱮᱫ ᱱᱟᱦᱟᱜ ᱟᱠᱚ ᱠᱚᱨᱮᱱ ᱜᱤᱫᱽᱨᱟᱹ ᱠᱚᱫᱚ ᱱᱟᱦᱟᱜ ᱚᱱᱮ ᱚᱱᱠᱟ ᱱᱟᱦᱟᱜ ᱵᱟᱝᱞᱟ ᱠᱚ ᱛᱮᱜᱮ ᱱᱟᱦᱟᱜ ᱨᱚᱲ ᱠᱚ ᱥᱮᱬᱟᱣ ᱟᱠᱚ ᱠᱟᱱᱟ, ᱛᱚᱵᱮ ᱜᱚᱝᱠᱮ ᱟᱹᱞᱤᱧ ᱫᱚ ᱱᱤᱭᱟᱹ ᱫᱚ ᱟᱹᱰᱤ ᱵᱟᱹᱲᱤᱡ ᱞᱤᱧ ᱢᱚᱱᱮᱭᱟ ᱠᱟᱨᱚᱱ ᱟᱵᱚ ᱡᱟᱦᱟᱸ ᱟᱵᱚ ᱫᱚ ᱢᱤᱫ ᱥᱟᱱᱛᱟᱲ ᱠᱟᱱᱟ ᱵᱚᱱ ᱥᱮ ᱟᱵᱚ ᱟᱵᱚ ᱫᱚ ᱦᱳᱭᱛᱳ ᱱᱤᱛᱳᱜ ᱟᱞᱟ ᱟᱞᱟᱜᱽᱼᱫᱟ ᱵᱷᱟᱜᱽ ᱨᱮ ᱢᱮᱱᱟᱜ ᱵᱚᱱᱟ, ᱚᱠᱚᱭ ᱫᱚ ᱢᱩᱨᱢᱩ, ᱚᱠᱚᱭ ᱫᱚ ᱥᱚᱨᱮᱱ ᱚ ᱚᱠᱚᱭ ᱫᱚ ᱦᱮᱢᱵᱨᱚᱢ ᱢᱮᱱᱠᱷᱟᱱ ᱜᱚᱝᱠᱮ ᱟᱵᱚ ᱫᱚ ᱢᱤᱫ ᱢᱟᱭᱟᱢ ᱨᱮᱱ ᱥᱮ ᱢᱤᱫ ᱮᱦ ᱟᱭᱳ ᱨᱮᱱ ᱦᱚᱯᱚᱱ ᱠᱟᱱ ᱜᱮᱭᱟᱵᱚᱱ ᱟᱫᱚ ᱡᱟᱠ ᱱᱤᱛᱳᱜ ᱱᱚᱶᱟ ᱢᱤᱫᱴᱤᱡ ᱧᱩᱢ ᱟᱠᱟᱜᱼᱟ ᱠᱚ, ᱢᱮᱱᱫᱚ ᱥᱮᱫᱟᱭ ᱨᱮ ᱯᱤᱞᱪᱩ ᱦᱟᱲᱟᱢ ᱯᱤᱞᱪᱩ ᱵᱩᱲᱦᱤ ᱵᱟᱝ ᱢᱟ ᱵᱟᱨᱚ ᱥᱟᱭᱤᱰ ᱨᱮ ᱵᱷᱟᱜᱽ ᱠᱟᱛᱮᱫ ᱵᱟᱨᱚ ᱨᱚᱠᱚᱢ ᱡᱟᱹᱛ ᱮ ᱮᱢ ᱟᱠᱟᱫ ᱵᱚᱱᱟ ᱢᱮᱱᱫᱚ ᱟᱵᱚᱣᱟᱜ ᱯᱟᱨᱤᱥ
ᱦᱚᱭ ᱦᱚᱭ ᱦᱳᱭ, ᱟᱰᱤ ᱱᱟᱯᱟᱭ ᱠᱟᱛᱷᱟ ᱵᱤᱱ ᱞᱟᱹᱭ ᱦᱚᱪᱚ ᱟᱠᱟᱫᱟ᱾ ᱟᱫᱚ ᱚᱝᱠᱟ ᱜᱮ ᱟᱨᱠᱤ, ᱟᱫᱚ ᱟᱵᱚᱣᱟᱜ ᱡᱟᱦᱟᱸ ᱮᱸ ᱦᱳᱭᱛᱳ ᱵᱟᱦᱨᱮ ᱫᱤᱥᱚᱢ ᱟᱹᱰᱤ ᱦᱚᱲ ᱜᱮ ᱢᱮᱱᱟᱜ ᱠᱚᱣᱟ, ᱵᱟᱦᱨᱮ ᱠᱚᱨᱮ ᱢᱮᱱᱟᱜ ᱠᱚᱣᱟ ᱵᱟᱡᱟᱨ ᱠᱚᱨᱮ ᱢᱮᱱᱟᱜ ᱠᱚᱣᱟ ᱚᱠᱚᱭ ᱧᱮᱞ ᱢᱮ ᱮᱴᱟᱜ ᱫᱤᱥᱚᱢ ᱨᱮᱦᱚᱸ ᱢᱮᱱᱟᱜ ᱠᱚᱣᱟ᱾ ᱟᱫᱚ ᱚᱱᱟ ᱠᱚᱫᱚ ᱟᱫᱚ ᱟᱵᱚᱣᱟᱜ ᱡᱟᱦᱟᱸ ᱡᱟᱱᱟᱢ ᱟᱲᱟᱝ ᱚᱱᱟ ᱠᱚᱫᱚ ᱮᱠᱪᱩᱣᱮᱞᱤ ᱟᱹᱞᱤᱧᱟᱜ ᱢᱚᱱᱮ ᱛᱮᱫᱚ ᱞᱟᱹᱭᱟᱭ ᱡᱮ ᱚᱱᱟ ᱠᱚᱫᱚ ᱮᱠᱟᱞ ᱛᱮᱜᱮ ᱚᱱᱟ ᱠᱚᱫᱚ ᱵᱟᱲᱟᱭ ᱫᱚᱨᱠᱟᱨ ᱞᱟᱹᱠᱛᱤ ᱮᱠᱮᱵᱟᱨᱮ᱾ ᱪᱮᱫᱟᱜ ᱥᱮ ᱚᱱᱟ ᱫᱚ ᱟᱹᱵᱤᱱ ᱡᱟᱦᱟᱸ ᱨᱮᱜᱮ ᱯᱮᱲᱟ ᱯᱟᱺᱦᱲᱟᱹ ᱵᱤᱱ ᱯᱮᱲᱟ ᱯᱟᱺᱦᱲᱟᱹ ᱴᱷᱮᱱ ᱵᱤᱱ ᱪᱟᱞᱟᱜᱼᱟ, ᱚᱸᱰᱮ ᱜᱮ ᱦᱳᱭᱛᱳ ᱠᱚ ᱨᱚᱲ ᱟᱹᱵᱤᱱᱟ ᱦᱳᱭᱛᱳ ᱟᱹᱵᱤᱱ ᱦᱳᱭᱛᱳ
ᱦᱳᱭ ᱜᱚᱝ
ᱥᱟᱨᱵᱷᱤᱥ ᱴᱟᱜ ᱧᱟᱢ ᱠᱮᱛᱮᱜ ᱨᱮᱦᱚᱸ, ᱟᱫᱚ ᱟᱵᱚᱣᱟᱜ ᱦᱚᱭᱛᱚ ᱟᱢ ᱢᱮᱫᱴᱟᱝ ᱮᱢᱚᱱ ᱤᱭᱟᱹ ᱨᱮᱠᱚ ᱟᱛᱳ ᱨᱮᱜᱮᱢ ᱡᱟᱦᱟᱱᱟᱜ ᱜᱮ ᱢᱮᱫᱴᱟᱝ ᱦᱩᱭᱩᱜ ᱠᱟᱱᱟ᱾ ᱠᱟᱛᱷᱟ ᱨᱮᱱᱟᱜ ᱞᱤᱧ ᱞᱟᱹᱭ ᱫᱟ ᱡᱟᱦᱟᱱᱟᱜ ᱯᱨᱳᱜᱽᱨᱟᱢ ᱜᱮ ᱦᱳᱭ ᱥᱮ᱾ ᱟᱫᱚ ᱟᱹᱵᱤᱱ ᱠᱚ ᱦᱚᱦᱚᱣᱟᱜ ᱵᱤᱱᱟ ᱡᱮ ᱢᱮᱫᱴᱟᱝ ᱥᱮᱨᱚᱠᱚᱢ ᱦᱚᱲ ᱠᱟᱱᱟᱵᱤᱱ᱾ ᱟᱫᱚ ᱦᱚᱦᱚᱣᱟᱜ ᱵᱤᱱ ᱠᱷᱟᱱ ᱠᱚ ᱢᱤᱫ ᱵᱟᱨ ᱠᱟᱛᱷᱟ ᱦᱚᱭᱛᱳ ᱠᱚ ᱢᱮᱛᱟ ᱵᱤᱱᱟ ᱡᱮ ᱟᱹᱵᱤᱱ ᱱᱚᱶᱟ ᱢᱟᱪ ᱤᱭᱟᱹ ᱢᱟᱪᱟ ᱪᱮᱛᱟᱱ ᱨᱮ ᱟᱫᱚ ᱮᱸ ᱢᱤᱫ ᱵᱟᱨ ᱠᱟᱛᱷᱟ ᱟᱹᱵᱤᱱ ᱞᱟᱹᱭᱟᱜ ᱥᱚᱫᱚᱨ ᱵᱤᱱ, ᱟᱹᱵᱤᱱᱟᱜ ᱱᱚᱶᱟ ᱢᱚᱱᱮ ᱠᱚᱫᱚ ᱦᱮᱸ ᱡᱟᱭᱦᱳᱠ ᱢᱤᱫᱴᱟᱝ ᱠᱟᱛᱷᱟ ᱡᱩᱫᱤ ᱠᱚ ᱞᱟᱹᱭ ᱦᱚᱪᱚ ᱵᱤᱱᱟ, ᱟᱹᱵᱤᱱ ᱪᱮᱫ ᱠᱟ ᱞᱮᱠᱟ ᱛᱮᱵᱤᱱ ᱞᱟᱹᱭᱟ ᱚᱸᱰᱮ ᱫᱚ ᱦᱟᱸᱜ?
ᱦᱳᱭ ᱜᱚᱝᱠᱮ ᱟᱹᱰᱤ ᱱᱟᱯᱟᱭ ᱠᱟᱛᱷᱟ ᱜᱮ ᱢᱮᱱ ᱠᱟᱫᱟ ᱾ ᱟᱹᱰᱤ ᱟᱭᱢᱟ ᱜᱮ ᱱᱟᱦᱟᱜ ᱞᱟᱝ ᱨᱚᱯᱚᱲᱮᱱᱟ ᱟᱨ ᱯᱨᱟᱭ ᱴᱟᱭᱤᱢ ᱦᱚᱸ ᱛᱟᱞᱟᱝ ᱢᱩᱪᱟᱹᱫ ᱮᱱᱟ ᱡᱟᱠ ᱜᱮ ᱦᱳᱭᱛᱚ ᱜᱚᱞᱯᱚ ᱛᱟᱞᱟᱝ ᱱᱟᱦᱟᱜ ᱵᱟᱭ ᱢᱩᱪᱟᱹᱫ ᱞᱮᱱ ᱨᱮᱦᱚᱸ ᱱᱟᱦᱟᱜ ᱟᱞᱟᱝ ᱜᱚᱞᱯᱚ ᱨᱮᱭᱟᱜ ᱜᱮ ᱢᱮᱱᱟᱜᱼᱟ ᱫᱚᱥᱨᱟ ᱮᱯᱤᱥᱳᱰ ᱨᱮᱞᱟᱝ ᱜᱟᱯᱟᱞ ᱢᱟᱨᱟᱣᱟ ᱥᱮ ᱪᱮᱫ ᱵᱮᱱ ᱞᱟᱹᱭᱟ?
ᱦᱮᱸ ᱟᱫᱚ ᱚᱱᱟᱜᱮ ᱠᱟᱛᱷᱟ ᱫᱚ ᱦᱟᱸᱜ ᱚᱱᱟᱜᱮ ᱢᱮᱫᱴᱟᱝ ᱠᱷᱟᱨᱟᱯ ᱵᱩᱡᱷᱟᱹᱜᱼᱟ ᱟᱨᱠᱤ, ᱡᱮ ᱟᱵᱚ ᱥᱚᱢᱟᱡᱽ ᱨᱮ ᱦᱮᱸ ᱟᱵᱚ ᱥᱟᱱᱛᱟᱲ ᱡᱟᱦᱟᱸᱱ ᱦᱚᱯᱚᱱ ᱩᱱᱠᱩ ᱢᱮᱱᱟᱜ ᱠᱚᱣᱟ ᱥᱮ ᱵᱚᱭᱦᱟ ᱠᱚ, ᱟᱫᱚ ᱟᱹᱞᱤᱧ ᱚᱱᱟ ᱜᱮ ᱟᱹᱞᱤᱧ ᱴᱷᱮᱱ ᱜᱤᱨᱟᱹ ᱡᱮᱢᱚᱱ ᱟᱵᱚᱣᱟᱜ, ᱟᱵᱚᱣᱟᱜ ᱟᱲᱟᱝ ᱡᱮᱢᱚᱱ ᱜᱚᱴᱟ ᱫᱤᱥᱚᱢ ᱦᱚᱲ ᱠᱚ ᱵᱟᱲᱟᱭ ᱧᱟᱢ ᱢᱟᱟ ᱵᱟᱝ ᱟᱵᱚ ᱮᱸ ᱡᱟᱦᱟᱸ ᱡᱟᱭᱜᱟ ᱨᱮᱵᱚᱱ ᱛᱟᱦᱮᱱᱟ, ᱡᱟᱦᱟᱸ ᱡᱟᱭᱜᱟ ᱨᱮᱜᱮ᱾ ᱦᱮᱸ ᱵᱟᱦᱨᱮ ᱫᱤᱥᱚᱢ ᱛᱟᱢ, ᱟᱨ ᱵᱟᱡᱟᱨ ᱫᱤᱥᱚᱢ ᱛᱟᱢ ᱠᱤᱱᱛᱩ ᱟᱵᱚᱣᱟᱜ ᱡᱟᱱᱟᱢ ᱟᱲᱟᱝ ᱠᱚᱫᱚ ᱦᱟᱸᱜ ᱟᱸ ᱪᱮᱫ ᱠᱟᱛᱮᱫ ᱜᱮᱵᱚᱱ ᱛᱟᱦᱮᱱ ᱢᱟ ᱟᱨᱠᱤ᱾ ᱟᱹᱞᱤᱧᱟᱜ ᱞᱟᱹᱭ ᱫᱚ ᱱᱚᱣᱟ᱾ ᱮᱸᱫ ᱛᱚᱵᱮ ᱛᱚ ᱮᱸ ᱦᱚᱲ ᱠᱚ ᱞᱟᱹᱭᱟ ᱵᱟᱝ ᱱᱩᱠᱩ ᱫᱚ ᱡᱟᱦᱟᱸ ᱛᱤᱱᱟᱹᱜ ᱜᱤ ᱤᱭᱟᱹ